ᱵᱚᱭᱦᱟ ᱟᱸᱡᱚᱢᱚᱜ ᱤᱧᱟᱜ ᱨᱚᱲ?
ᱦᱮᱸ ᱟᱸᱡᱚᱢᱚᱜ ᱠᱟᱱᱟ ᱾
ᱪᱟ ᱛᱟᱦᱚᱞᱮ ᱪᱮᱜ ᱠᱚᱢ ᱪᱤᱠᱟᱹᱭᱮᱫᱟ ᱱᱤᱛᱚᱜ ᱵᱚᱭᱦᱟ?
ᱱᱤᱛᱚᱜ ᱫᱚ ᱪᱤᱠᱟᱹ ᱡᱚ ᱵᱟᱝ ᱦᱚᱜᱼᱚᱭ ᱫᱩᱲᱩᱵ ᱦᱚᱲᱟ ᱦᱳᱭ ᱠᱟᱱᱟ ᱾ ᱦᱮᱸ ᱦᱚᱜᱼᱚᱝᱠᱟ ᱢᱚᱡ ᱜᱮ ᱦᱚᱭ ᱫᱟᱭ, ᱩᱫᱽᱜᱟᱹᱨ ᱠᱟᱱᱟ ᱛᱚ ᱟᱨᱛᱚ ᱚᱱᱟ ᱠᱷᱟᱹᱛᱤᱨ ᱛᱮ ᱨᱟ ᱪᱟᱨᱮ ᱫᱩᱲᱩᱵ ᱵᱟᱲᱟ ᱦᱩᱭ ᱠᱟᱱᱟ ᱾ ᱦᱩᱸ, ᱛᱟᱦᱞᱮ ᱟᱢ ᱫᱚ ᱪᱮᱜ ᱮᱢ ᱪᱤᱠᱟᱹᱭᱮᱫᱟ?
ᱤᱧ ᱦᱚᱸ ᱦᱚᱜᱼᱚᱭ ᱫᱩᱲᱩᱵ ᱵᱟᱲᱟ ᱜᱮ ᱦᱩᱭᱩᱭᱟ ᱠᱟᱱᱟ ᱠᱟᱹᱴᱤᱛ ᱛᱟᱲᱟᱢ ᱵᱟᱲᱟ ᱦᱳᱭᱳᱜ ᱠᱟᱱᱟ ᱵᱟᱭᱨᱮ ᱥᱮᱜ ᱤᱧ ᱦᱮᱡ ᱟᱠᱟᱱᱟ ᱾ ᱠᱟᱹᱴᱤᱡ ᱵᱟᱡᱟᱨ ᱥᱮᱫ ᱪᱟᱞᱟᱣ ᱦᱳᱭᱳᱜᱼᱟ, ᱛᱮᱦᱮᱱ ᱫᱚ ᱮᱸᱢ ᱮᱸ ᱫᱟᱠᱟ ᱦᱚᱸ ᱵᱟᱹᱧ ᱤᱥᱤᱱ ᱟᱠᱟᱫᱟ ᱟᱨ ᱠᱟᱹᱴᱤᱡ ᱵᱟᱡᱟᱨ ᱥᱮᱜ ᱤᱧ ᱪᱟᱞᱟᱜᱼᱟ ᱨᱩᱴᱤ ᱠᱚ ᱩᱛᱩ ᱠᱚ ᱠᱤᱨᱤᱧ ᱟᱹᱜᱩᱭᱟ ᱧᱤᱫᱟᱹ ᱛᱚ ᱡᱚᱢ ᱦᱩᱭᱩᱜᱼᱟ ᱧᱤᱫᱟᱹ ᱡᱩᱫᱤ ᱵᱟᱢ ᱡᱚᱢᱟ ᱟᱹᱰᱤ ᱠᱟᱡᱟᱠ ᱜᱮᱨ ᱨᱮᱸᱜᱮᱡᱽᱼᱟ᱾
ᱦᱩᱸ,
ᱨᱮᱸᱜᱮᱡᱽ ᱢᱟᱱᱮ ᱴᱷᱤᱠ ᱴᱷᱟᱠ ᱡᱟᱹᱯᱤᱫ ᱠᱚᱦᱚᱸ ᱵᱟᱭ ᱦᱩᱭᱩᱜᱼᱟ᱾
ᱦᱮᱸ,
ᱜᱟᱯᱟ ᱟᱨᱦᱚ ᱮᱠᱡᱟᱢ ᱢᱮᱱᱟᱜ ᱛᱤᱧᱟᱹ, ᱚᱱᱟ ᱠᱷᱟᱹᱛᱤᱨ ᱛᱮᱦᱤᱧ ᱱᱤᱛᱚᱜ ᱟᱫᱚ ᱨᱩᱴᱤ ᱠᱤᱨᱤᱧ ᱤᱧ ᱪᱟᱞᱟᱜ ᱞᱟᱹᱜᱤᱫ ᱨᱩᱴᱤ, ᱩᱛᱩ ᱚᱱᱟ ᱠᱚ ᱟᱨᱠᱤ᱾
ᱦᱩᱸ ᱦᱩᱸ᱾ ᱛᱟᱦᱚᱞᱮ ᱟᱯᱮ ᱚᱱᱛᱮ ᱪᱮᱫᱠᱟ ᱟᱱᱟᱴ ᱮᱸᱴᱠᱮᱴᱚᱬᱮ ᱠᱚ
ᱦᱮᱸ ᱟᱞᱮ ᱫᱚ ᱟᱞᱮ ᱱᱚᱛᱮ ᱫᱚ ᱡᱚᱝᱜᱚᱞ ᱢᱚᱦᱚᱞ ᱮᱨᱤᱭᱟ ᱠᱟᱱᱟ ᱟᱞᱮ ᱫᱚ ᱟᱹᱰᱤ ᱟᱱᱟᱴ ᱮᱸᱴᱠᱮᱴᱚᱲᱮ ᱠᱚ ᱢᱮᱱᱟᱜ ᱟᱠᱟᱫᱟ᱾ ᱚᱱᱟ ᱥᱟᱶ ᱥᱩ ᱟᱹᱰᱤ ᱥᱩᱵᱤᱫᱷᱟ ᱦᱚᱸ ᱢᱮᱱᱟᱜᱼᱟ᱾ ᱚᱱᱟ ᱥᱟᱶᱛᱮ ᱟᱱᱟᱴ ᱮᱸᱴᱠᱮᱴᱚᱲᱮ ᱫᱚ ᱜᱚᱴᱟ ᱜᱮ ᱢᱮᱱᱟᱜᱼᱟ ᱟᱞᱮ ᱱᱚᱛᱮ ᱦᱚᱸ ᱡᱟᱦᱟᱸ ᱞᱮᱠ ᱠᱟ ᱤᱧᱤᱧ ᱞᱟᱹᱭ ᱛᱟᱞᱟᱝᱼᱟ᱾
ᱦᱩᱸ,
ᱥᱮ ᱡᱟᱦᱟᱸ ᱞᱮᱠᱟ ᱮᱸ ᱚᱝᱠᱟ ᱡᱳᱜᱟᱡᱳᱜ ᱵᱮᱵᱚᱥᱛᱟ ᱠᱚᱦᱚᱸ ᱵᱟᱹᱱᱩᱜᱼᱟ᱾ ᱮᱢᱱᱤ ᱤᱱᱴᱟᱨᱱᱮᱴ ᱥᱩᱵᱤᱫᱟ ᱠᱚᱦᱚᱸ ᱡᱟᱦᱟᱸᱭ ᱥᱟᱶᱛᱮᱼᱼ ᱠᱚᱞ ᱛᱮᱢ ᱨᱚᱯᱚ ᱨᱚᱯᱚᱲᱟ ᱥᱮ ᱡᱟᱦᱟᱱᱟᱜ ᱮᱢᱼᱼ ᱚᱝᱠᱟᱱᱟᱜ ᱤᱱᱴᱟᱨᱱᱮᱴ ᱥᱩᱡᱳᱜ ᱥᱩᱵᱤᱫᱟ ᱟᱰᱤ ᱠᱚᱢ ᱜᱮ ᱢᱮᱱᱟᱜᱼᱟ᱾ ᱚᱱᱟ ᱥᱟᱶ ᱛᱮᱦᱚᱸ ᱧᱮᱞᱚᱜᱼᱟ ᱫᱟᱜ ᱨᱮᱱᱟᱜ ᱟᱹᱰᱤ ᱥᱚᱢᱚᱥᱥᱟ ᱠᱚ᱾ ᱫᱟᱜ ᱨᱮᱱᱟᱜ ᱚᱱᱠᱟ ᱥᱩᱡᱳᱜ ᱥᱩᱵᱤᱫᱟ ᱵᱟᱹᱱᱩᱜᱼᱟ ᱧᱩ ᱫᱟᱜ ᱨᱮᱱᱟᱜ᱾ ᱵᱤᱥᱮᱥ ᱠᱟᱭᱛᱮ ᱧᱩ ᱫᱟᱜ ᱨᱮᱱᱟᱜ ᱟᱰᱤ ᱟᱱᱟᱴ ᱢᱮᱱᱟᱜᱼᱟ᱾
ᱟᱪᱪᱷᱟ
ᱚᱱᱟ ᱥᱟᱶᱛᱮ ᱦᱚᱸᱼᱼ ᱡᱳᱜᱟᱡᱳᱜ ᱵᱮᱵᱚᱥᱛᱷᱟᱼᱼ ᱡᱟᱦᱟᱸ ᱞᱮᱠᱟ ᱢᱟᱱᱮ ᱰᱟᱦᱟᱨ ᱠᱚᱼᱼ ᱰᱟᱦᱟᱨ ᱰᱟᱦᱟᱨ ᱠᱚᱦᱚᱸ ᱚᱝᱠᱟ ᱵᱷᱟᱜᱮ ᱞᱮᱠᱟ ᱰᱟᱦᱟᱨ ᱫᱚ ᱵᱟᱹᱱᱩᱜᱼᱟ ᱚᱱᱠᱟ ᱨᱟᱹᱯᱩᱫ ᱨᱟᱹᱯᱩᱫ ᱰᱟᱦᱟᱨ ᱜᱮ᱾ ᱴᱷᱤᱠ ᱴᱷᱟᱠ ᱟᱸ ᱛᱟᱦᱩ ᱚᱝᱠᱟ ᱚᱱᱠᱟᱱᱟᱜ ᱚ-ᱼ ᱥᱩᱵᱤᱫᱷᱟ ᱠᱚ ᱚᱱᱟ ᱥᱟᱶ ᱛᱮᱦᱚᱸ ᱟᱹᱰᱤᱼᱼ ᱥᱟᱹᱜᱤᱧ ᱧᱚᱜ ᱜᱮᱭᱟ ᱡᱟᱦᱟᱱᱟᱜ ᱵᱟᱡᱟᱨ ᱠᱚ ᱪᱟᱞᱟᱜᱼᱟ ᱡᱟᱦᱟᱱᱟᱜᱼᱼ ᱠᱤᱨᱤᱧ ᱮᱢ ᱪᱟᱜᱼᱟ ᱫᱚᱠᱟᱱ ᱥᱮᱫ ᱚᱱᱟ ᱠᱚᱦᱚᱸ ᱟᱹᱰᱤ ᱥᱟᱹᱜᱤᱧ ᱜᱮᱭᱟ᱾ ᱚᱜᱠᱟᱱᱟᱜ ᱵᱚᱦᱩ ᱚᱥᱩᱵᱤᱫᱟ ᱠᱚ ᱢᱮᱱᱟᱜᱼᱟ᱾
ᱟᱪᱪᱷᱟ ᱟᱪᱪᱷᱟ
ᱦᱮᱸ ᱛᱟᱦᱞᱮ ᱟᱯᱮ ᱥᱮᱫ ᱦᱚᱸ ᱪᱮᱠᱟ ᱟᱹ ᱥᱩᱡᱩᱜ ᱥᱩᱵᱤᱫᱟ ᱥᱮ ᱚᱥᱩᱵᱤᱫᱟ ᱠᱚ᱾ ᱢᱮᱱᱟᱜᱼᱟ ᱚᱱᱟ ᱠᱟᱹᱴᱤᱡ ᱟᱸᱡᱚᱢ ᱥᱟᱱᱟᱧ ᱠᱟᱱᱟ ᱠᱟᱹᱴᱤᱡ ᱞᱟᱹᱭ ᱛᱟᱞᱟᱝ ᱢᱮ᱾
ᱟᱫᱚ ᱞᱟᱹᱭ ᱜᱟᱱᱚᱜᱼᱟ ᱵᱷᱟᱹᱜᱤ ᱜᱮᱼᱼ ᱥᱩᱵᱤᱫᱟ ᱢᱮᱱᱟᱜᱼᱟ ᱟᱞᱮ ᱱᱚᱛᱮ ᱫᱚ ᱴᱚᱰᱟᱝ ᱜᱮᱭᱟ ᱡᱟᱭᱜᱟ ᱠᱚᱦᱚᱸ ᱦᱮᱸ
ᱦᱳᱭ
ᱟᱨ ᱵᱟᱡᱟᱨ ᱥᱟᱦᱟᱨ ᱠᱚ ᱛᱟ ᱚᱱᱠᱟ ᱨᱮᱦᱚᱸ ᱥᱩᱨ ᱜᱮᱛᱟ ᱞᱮᱭᱟ ᱚᱱᱟ ᱠᱚ ᱦᱚᱸ ᱩᱸ
ᱦᱩᱸ
ᱟᱞᱮ ᱫᱚ ᱚᱝᱠᱟ ᱞᱮᱠᱟ ᱫᱚ ᱚᱥᱩᱵᱤᱫᱟ ᱫᱚ ᱵᱟᱹᱱᱩᱜᱼᱟ ᱱᱮᱛᱟᱨ ᱫᱚ᱾ ᱱᱟ ᱱᱟᱯᱟᱭ ᱦᱚᱨ ᱰᱟᱦᱟᱨ ᱠᱚ ᱵᱮᱱᱟᱣ ᱠᱟᱜᱼᱟ ᱟ ᱚᱝᱠᱟ ᱡᱟᱸᱦᱟᱱᱟᱜ ᱯᱷᱳᱱ ᱠᱚ ᱟᱹᱰᱤ ᱜᱮ ᱥᱩᱵᱤᱫᱟᱣ ᱠᱟᱱᱟ ᱦᱩᱸ ᱥᱩᱨ ᱥᱩᱯᱩᱨ ᱠᱚᱨᱮ ᱟᱨ ᱚᱱᱠᱟ ᱞᱮᱠᱟ ᱫᱚ ᱟᱞᱮᱥᱮᱫ ᱫᱚ ᱚᱱᱠᱟᱱᱟᱜ ᱟᱱᱟᱴ ᱮᱴᱠᱮ ᱴᱚᱬᱮ ᱫᱚ ᱟᱫᱚ ᱵᱟᱹᱱᱩᱜᱼᱟ
ᱟᱫᱚ ᱟᱯᱮᱥᱮᱫ ᱫᱚ ᱚᱝᱠᱟ ᱢᱚᱴᱟ ᱢᱩᱴᱤ ᱟᱞᱮ ᱥᱮᱜ ᱡᱟᱦᱟᱸ ᱞᱮᱠᱟ ᱚᱝᱠᱟ ᱟᱯᱮᱥᱮᱫ ᱫᱚ ᱚᱱᱟᱹ ᱚᱱᱟ ᱴᱮᱠᱴᱚᱨ ᱨᱮᱫᱚ ᱢᱮᱱᱟᱜ-ᱟ ᱵᱟᱹᱱᱩᱜᱼᱟ ᱟᱞᱮ ᱞᱟᱛᱮ ᱦᱚᱸ ᱡᱟᱦᱟᱸᱮᱠᱟ ᱢᱮᱱᱟᱜᱼᱟ ᱟᱨᱦᱚᱸ ᱢᱤᱫᱴᱤᱧ ᱪᱮᱫ ᱵᱮᱵᱚᱥᱛᱷᱟ ᱡᱟᱦᱟᱸ ᱞᱮᱠᱟ ᱢᱮᱱᱟᱜᱼᱟ ᱟᱞᱮ ᱱᱚᱛᱮ ᱫᱚ ᱟᱹᱰᱤ ᱥᱠᱩᱞ ᱠᱚ ᱛᱟᱨᱯᱚᱨ ᱮᱢᱱᱤ ᱞᱟᱛᱟᱨ ᱠᱷᱚᱱ ᱡᱟᱦᱟᱸ ᱟᱵᱚ ᱵᱚᱱ ᱵᱟᱲᱟᱭᱟ ᱥᱤᱠᱠᱷᱟ ᱠᱮᱱᱫᱨᱚ ᱠᱚᱦᱚᱸ ᱟᱹᱰᱤ ᱠᱚᱢ ᱜᱮ ᱢᱮᱱᱟᱜᱼᱟ ᱚᱱᱟ ᱠᱚᱦᱚᱸ ᱢᱟᱨᱟᱝ ᱥᱮᱫ ᱡᱟᱦᱟᱸ ᱢᱟᱨᱟᱝ ᱵᱤᱫ ᱫᱟᱹᱜᱟᱲ ᱠᱚ ᱚᱱᱟ ᱠᱚᱦᱚᱸ ᱟᱹᱰᱤ ᱥᱟᱹᱜᱤᱧ ᱥᱟᱹᱜᱤᱧ ᱢᱮᱱᱟᱜᱼᱟ ᱚᱱᱟ ᱠᱷᱟᱹᱛᱤᱨ ᱚᱱᱟ ᱠᱷᱟᱹᱛᱤᱨ ᱟᱹᱰᱤ ᱠᱚᱢ ᱦᱚᱲ ᱜᱮᱠᱚ ᱥᱮᱪᱮᱫ ᱫᱟᱲᱮᱭᱟᱜᱼᱟ ᱚᱱᱟ ᱥᱟᱶᱛᱮ ᱚᱱᱟ ᱥᱟᱣᱛᱮ ᱟᱹᱰᱤ ᱦᱟᱛ ᱨᱮᱱ ᱢᱟᱹᱱᱢᱤ ᱦᱚᱸ ᱟᱹᱰᱤ ᱜᱮᱠᱚ ᱨᱮᱸᱜᱮᱡ ᱜᱮᱭᱟ ᱨᱮᱸᱜᱮᱡ ᱠᱷᱟᱹᱛᱤᱨ ᱟᱫᱚ ᱟᱫᱚ ᱚᱱᱟ ᱵᱤᱫᱽᱫᱟᱹᱜᱟᱲ ᱠᱚᱲᱮᱜ ᱫᱚ ᱩᱱᱟᱹᱜ ᱪᱮᱛᱟᱱ ᱞᱮᱵᱮᱞ ᱦᱟᱹᱵᱤᱡ ᱫᱚ ᱵᱟᱠᱚ ᱥᱮᱪᱮᱫ ᱫᱟᱲᱮᱭᱟᱜᱼᱟ ᱚᱱᱟ ᱠᱷᱟᱹᱛᱤᱨ ᱠᱩ ᱫᱚ ᱟᱹᱰᱤ ᱦᱚᱲᱤᱧ ᱧᱮᱞ ᱟᱠᱟᱫ ᱠᱚᱣᱟ ᱵᱟᱦᱮᱨ ᱠᱟᱹᱢᱤ ᱠᱚ ᱪᱟᱞᱟᱜᱼᱟ᱾ ᱡᱟᱦᱟ ᱞᱮᱠᱟ ᱟᱱᱟᱴ ᱨᱮ ᱚᱠᱟ ᱥᱤᱞᱯᱟᱹ ᱵᱮᱵᱚᱥᱛᱷᱟ ᱠᱚᱦᱚᱸ ᱵᱟᱹᱱᱩᱜᱼᱟ ᱟᱹᱰᱤ ᱟᱱᱟᱴ ᱮᱸᱴᱠᱮ ᱴᱚᱨᱮ ᱨᱮ ᱚᱱᱟ ᱠᱷᱟᱹᱛ ᱛᱤᱨ ᱵᱟᱫᱽᱫᱷᱚ ᱠᱟᱛᱮ ᱚᱱᱟᱛᱮ ᱵᱟᱭᱨᱮ ᱥᱮᱫ ᱠᱟᱹᱢᱤ ᱠᱚᱠᱚ ᱪᱟᱞᱟᱜᱼᱟ
ᱟᱞᱮ ᱦᱚᱸ ᱚᱱᱛᱮ ᱡᱮᱢᱚᱱ ᱟᱹᱛᱩ ᱨᱮᱜᱮ ᱤᱛᱩᱱ ᱟᱥᱲᱟ ᱢᱮᱱᱟᱜᱼᱟ ᱦᱩᱸ ᱚᱸᱰᱮ ᱫᱚ ᱦᱩᱰᱤᱧ ᱦᱩᱰᱤᱧ ᱜᱤᱫᱽᱨᱟᱹ ᱠᱚᱠᱚ ᱪᱟᱞᱟᱜ ᱜᱮᱭᱟ
ᱦᱳᱭ᱾
ᱦᱩᱸ ᱟᱨ
ᱯᱟᱨᱟᱠ ᱨᱮ ᱵᱟᱡᱟᱨ ᱥᱟᱦᱟᱨ ᱠᱚᱨᱮ ᱢᱮᱱᱟᱜᱼᱟ᱾ ᱢᱟᱨᱟᱝ ᱵᱤᱫᱽᱫᱟᱹᱜᱟᱲ ᱠᱚ ᱚᱱᱟ ᱠᱚᱨᱮ ᱱᱟᱜ ᱦᱚᱸ ᱟᱞᱮ ᱱᱚᱣᱟ ᱠᱚᱨᱮᱱ ᱫᱚ ᱟᱭᱢᱟ ᱯᱟᱹᱴᱷᱩᱣᱟᱹ ᱜᱮᱠᱚ ᱪᱟᱞᱟᱜᱼᱟ᱾ ᱟᱫᱚ ᱩᱱᱠᱩ ᱧᱮᱞ ᱠᱟᱛᱮᱜ ᱢᱚᱱᱮ ᱦᱩᱭᱩᱜᱼᱟ ᱱᱩᱠ ᱠᱩ ᱯᱟᱹᱴᱷᱣᱟᱹ ᱜᱮ ᱞᱟᱦᱟ ᱥᱮᱫ ᱠᱚ ᱛᱟᱲᱟᱢ ᱫᱟᱲᱮᱭᱟᱜ ᱢᱟ ᱠᱟ ᱟᱨ ᱰᱟᱠᱷᱟᱱ ᱫᱚ ᱦᱮᱸ ᱜᱚᱝᱠᱮ ᱞᱟᱹᱭ ᱢᱮ
ᱟᱞᱮ ᱱᱛᱮ ᱦᱚᱸ ᱚᱱᱠᱟᱱᱟᱜ ᱦᱚᱸ ᱟᱹᱰᱤ ᱥᱚᱢᱚᱥᱟ ᱢᱮᱱᱟᱜᱼᱟ ᱡᱟᱦᱟᱸ ᱞᱮᱠᱟ ᱫᱚ ᱚᱱᱮ ᱱᱚᱝᱠᱟ ᱦᱟᱥᱯᱟᱛᱟᱞ ᱠᱚ ᱥᱮ ᱥᱟᱥᱛᱷᱚ ᱯᱚᱨᱤᱥᱮᱵᱟ ᱦᱚ. ᱚᱱᱠᱟ ᱵᱟᱹᱱᱩᱜᱼᱟ ᱡᱮ ᱡᱚᱨᱩᱨᱤ ᱚᱵᱚᱥᱛᱷᱟ ᱨᱮ ᱡᱚᱠᱷᱚᱱ ᱡᱟᱹᱥᱛᱤ ᱜᱮ ᱨᱮᱸᱜᱮᱡ ᱦᱚᱲ ᱠᱚ ᱟᱱᱟᱴ ᱮᱴᱠᱮ ᱴᱚᱬᱮ ᱨᱮᱠᱚ ᱯᱟᱲᱟᱜᱼᱟ ᱡᱟᱦᱟᱱᱟᱜ ᱨᱩᱣᱟᱹ ᱦᱟᱹᱥᱩ ᱨᱮ ᱚᱱᱮ ᱟᱹᱰᱤ ᱥᱟᱺᱜᱤᱧ ᱰᱟᱠᱛᱟᱨ ᱠᱷᱟᱱᱟ ᱠᱚ ᱛᱟᱯᱚᱨ ᱥᱟᱥᱛᱚ ᱠᱮᱱᱫᱨᱚ ᱠᱚ ᱦᱟᱥᱯᱟᱛᱟᱞ ᱠᱚ ᱢᱮᱱᱟᱜᱼᱟ᱾ ᱚᱱᱛᱮ ᱪᱟᱞᱟᱣ ᱞᱟᱹᱜᱤᱫ ᱫᱚ ᱟᱹᱰᱤ ᱮᱴᱠᱮ ᱴᱚᱬᱮ ᱡᱳᱜᱟᱡᱳᱜᱽ ᱵᱮᱵᱚᱥᱛᱟ ᱦᱚᱸ ᱵᱟᱹᱱᱩᱜᱼᱟ᱾ ᱟᱹᱰᱤ ᱟᱴ ᱮᱴᱠᱮᱴᱚᱬᱮ ᱨᱮ ᱢᱮᱱᱟᱜ ᱠᱚᱣᱟ ᱢᱟᱹᱱᱢᱤ ᱠᱚ᱾
ᱦᱮᱸ ᱚᱱᱠᱟ ᱟᱨᱦᱚᱸ ᱢᱮᱱᱟᱜ ᱠᱚᱜᱮᱭᱟ ᱟᱭᱢᱟ ᱜᱮ ᱠᱷᱚᱱ ᱦᱚᱸ ᱚᱱᱠᱟ ᱢᱮᱱᱟᱜ ᱠᱚᱣᱟ ᱟᱭᱢᱟ ᱢᱟᱱᱢᱤ ᱜᱮ ᱟᱱᱟᱴ ᱮᱴᱠᱮᱴᱚᱬᱮ ᱨᱮ᱾ ᱥᱮ ᱚᱞᱚᱜ ᱯᱟᱲᱦᱟᱜ ᱦᱚᱸ ᱵᱟᱝᱠᱚ ᱥᱮᱬᱟ ᱦᱚᱪᱚ ᱫᱟᱲᱮᱭᱟᱠᱚ ᱠᱟᱱᱟ ᱦᱮᱸ᱾ ᱚᱱᱠᱟ ᱦᱚᱭᱛᱳ ᱩᱱᱠᱩᱣᱟᱜ ᱠᱟᱹᱣᱰᱤ ᱨᱮᱱᱟᱜ ᱟᱱᱟᱴ ᱮᱸᱴᱠᱮᱴᱚᱬᱮ ᱫᱚ ᱠᱷᱟᱹᱛᱤᱨ ᱛᱮ ᱯᱟᱹᱴᱷᱩᱣᱟᱹ ᱠᱚ ᱵᱟᱝᱠᱚ ᱵᱷᱮᱡᱟ ᱫᱟᱲᱮᱭᱟᱠᱚ ᱠᱟᱱᱟ ᱤᱛᱩᱱ ᱟᱥᱲᱟ ᱛᱮ᱾
ᱳᱭ᱾ ᱚᱱᱠᱟᱱᱟᱜ ᱦᱚᱸ ᱵᱚᱦᱩᱛ ᱥᱚᱢᱚᱥᱥᱟ ᱢᱮᱱᱟᱜᱼᱟ᱾ ᱦᱮᱸ ᱟᱨ ᱚᱥᱩᱵᱤᱫᱷᱟ ᱦᱚᱸ ᱡᱟᱦᱟᱸ ᱠᱚ ᱢᱮᱱᱟᱜᱼᱟ ᱚᱥᱩᱵᱤᱫᱷᱟ ᱦᱚᱸ ᱤᱧᱤᱧ ᱞᱟᱹᱭ ᱞᱟᱹᱜᱤᱫ ᱡᱷᱚᱛᱚ ᱥᱩᱵᱤᱫᱷᱟ ᱦᱚᱸ ᱛᱟᱦᱮᱱ ᱠᱟᱱᱟ ᱢᱟᱱᱮ ᱱᱚᱣᱟ ᱚᱥᱩᱵᱤᱫᱷᱟ ᱛᱟᱦᱮᱱ ᱠᱟᱱᱟ ᱢᱟᱱᱮ ᱥᱩᱵᱤᱫᱷᱟ ᱦᱚᱸ ᱛᱟᱦᱮᱱ ᱜᱮᱭᱟ ᱾᱾ ᱥᱩᱵᱤᱫᱟ ᱫᱚ ᱡᱟᱦᱟᱸ ᱞᱮ ᱠᱟ ᱟᱞᱮ ᱫᱚ ᱩᱱᱟᱹᱜ ᱯᱚᱞᱤᱭᱩᱥᱚᱱ ᱠᱚᱦᱚᱸ ᱵᱟᱹᱱᱩᱜ-ᱟ ᱾ ᱯᱚᱞᱤᱭᱩᱥᱚᱱ ᱵᱟᱝ ᱛᱮ ᱡᱟᱸᱦᱟᱱᱟᱜ ᱮ ᱦᱚᱭ ᱦᱟᱸᱥᱟ ᱫᱟᱜ ᱠᱚ ᱡᱟᱦᱟᱸ ᱞᱮᱠᱟ ᱫᱩᱥᱤᱛᱚᱜ-ᱟ ᱥᱮ ᱵᱟᱹᱲᱤᱡᱚᱜ-ᱟ ᱱᱚᱝᱠᱟ ᱦᱚᱸ ᱟᱫᱚ ᱱᱚᱝᱠᱟ ᱢᱟᱨ ᱯᱷᱟᱨᱟᱠ ᱵᱟᱨᱟᱠ ᱠᱟᱨᱠᱷᱟᱱᱟ ᱠᱚ ᱛᱟᱯᱚᱨ ᱡᱟᱦᱟᱱᱟᱜ ᱥᱤᱞᱯᱚ ᱠᱚ ᱤᱭᱟᱹ ᱢᱟᱱᱮ ᱱᱚᱝᱠᱟᱱᱟᱜ ᱥᱤᱞᱯᱚ ᱵᱮᱚᱥᱛᱷᱟ ᱠᱚ ᱵᱟᱹᱱᱩᱜ ᱠᱷᱟᱹᱛᱤᱨ ᱱᱚᱝᱠᱟ ᱦᱚᱭ ᱦᱟᱥᱟ ᱥᱮ ᱱᱚᱝᱠᱟ ᱫᱟᱨᱮ ᱠᱚ ᱵᱟᱠᱚ ᱢᱟᱜᱟ ᱾ ᱟᱨ ᱟᱹᱰᱤ ᱵᱷᱟᱜᱮ ᱞᱮᱠᱟ ᱟᱸ ᱦᱚᱭ ᱦᱟᱥᱟ ᱫᱚ ᱢᱮᱱᱟᱜ-ᱟ ᱢᱮᱱᱟᱜ-ᱟ ᱚᱱᱟ ᱢᱤᱫᱴᱤᱡ ᱥᱩᱵᱤᱫᱷᱟ ᱾ ᱚᱱᱠᱟᱱᱟᱜ ᱥᱩᱵᱤᱫᱟ ᱠᱚ ᱢᱮᱱᱟᱜ-ᱟ ᱟᱨᱠᱤ ᱾
ᱟᱨ ᱱᱮᱛᱟᱨ ᱫᱚ ᱧᱮᱞᱚᱜᱚᱜ ᱠᱟᱱᱟ ᱮᱫᱟ ᱦᱮᱸ ᱦᱮᱸ ᱱᱚᱝᱠᱟ ᱦᱩᱭᱩᱜ ᱠᱟᱱᱟ ᱟᱨ ᱫᱟᱨᱮ ᱠᱚ ᱢᱟᱜ ᱠᱷᱟᱹᱛᱤᱨ ᱛᱮ ᱦᱚᱭ ᱦᱤᱸᱥᱤᱫ ᱠᱚᱨᱮ ᱦᱚᱸ ᱫᱩᱥᱤᱛᱚᱜ ᱠᱟᱱᱟ ᱥᱮ ᱟᱵᱚᱣᱟᱜ ᱫᱚ ᱫᱟᱨᱮ ᱫᱷᱤᱨᱤ ᱠᱚ ᱚᱱᱟ ᱠᱚ ᱠᱷᱚᱱ ᱡᱟᱹᱥᱛᱤ ᱫᱚ ᱱᱮᱛᱟᱨ ᱫᱚ ᱢᱟᱹᱱᱢᱤ ᱜᱮᱵᱚᱱ ᱰᱷᱮᱨ ᱟᱠᱟᱱᱟ ᱾
ᱛᱚ ᱚᱱᱟ ᱠᱷᱟᱹᱛᱤᱨ ᱟᱵᱚ ᱦᱚᱸ ᱱᱚᱝᱠᱟ ᱫᱟᱨᱮ ᱠᱚ ᱢᱟᱜ ᱫᱚᱨᱠᱟᱨ ᱵᱟᱝ ᱠᱟᱱ ᱛᱟᱵᱚᱱᱟ ᱾ ᱢᱤᱫᱴᱟᱝ ᱫᱟᱨᱮ ᱵᱚᱱ ᱢᱟᱜ ᱞᱮᱠᱷᱟᱱ ᱫᱚᱥᱴᱤ ᱫᱟᱨᱮ ᱵᱚᱱ ᱨᱚᱦᱚᱭ ᱢᱟ ᱾
ᱦᱳᱭ ᱾
ᱱᱚᱜ-ᱚᱭ ᱱᱚᱝᱠᱟ ᱧᱮᱞᱚᱜ ᱠᱟᱱᱟ ᱵᱟᱠᱷᱟᱱ ᱫᱚ ᱟᱵᱚᱣᱟᱜ ᱜᱮ ᱥᱟᱦᱮᱫ ᱦᱩᱭᱩᱜ ᱠᱟᱱᱟ ᱦᱟᱯᱮᱱ ᱫᱤᱱ ᱨᱮ ᱚᱱᱠᱟ ᱟᱵᱚ ᱦᱚᱭᱛᱚ ᱱᱤᱛᱚᱜ ᱵᱮᱥᱤ ᱥᱮᱨᱢᱟ ᱵᱚᱱ ᱵᱟᱧᱪᱟᱜ ᱠᱟᱱᱟ ᱦᱚᱭᱛᱚ ᱟᱵᱚ ᱯᱚᱨᱮ ᱠᱷᱚᱱ ᱫᱚ ᱩᱱᱠᱩ ᱫᱚ ᱵᱮᱥᱤ
ᱥᱮᱨᱢᱟᱭᱟᱜ-ᱟ ᱦᱩᱸ ᱱᱚᱜ-ᱱᱚᱝᱠᱟ ᱧᱮᱞᱚᱜᱚᱜ ᱠᱟᱱᱟ ᱾ ᱟᱵᱚ ᱫᱚ ᱚᱱᱟ ᱫᱚ ᱥᱟᱱᱟᱢ ᱠᱚᱜᱮ ᱫᱚᱨᱠᱟᱨ ᱠᱟᱱ ᱛᱟᱵᱚᱱᱟ ᱢᱤᱫᱴᱟᱝ ᱫᱟᱨᱮ ᱵᱚᱱ ᱢᱟᱜ ᱞᱮᱠᱷᱟᱱ ᱫᱚᱥᱴᱤ ᱫᱟᱨᱮ ᱵᱚᱱ ᱨᱚᱦᱚᱭ ᱢᱟ ᱦᱮᱸ ᱾
ᱦᱮᱸ ᱱᱚᱝᱠᱟᱱᱟᱜ ᱠᱟᱹᱢᱤ ᱦᱚᱨᱟ ᱡᱮᱞᱮᱠᱟ ᱵᱚᱱ ᱥᱟᱵ ᱢᱟ ᱡᱟᱦᱟᱸ ᱞᱮᱠᱟ ᱟᱵᱚ ᱵᱚᱱ ᱵᱟᱲᱟᱭᱟ ᱚᱠᱟ ᱠᱟᱹᱢᱤ ᱠᱚ ᱦᱩᱭᱩᱜ ᱠᱟᱱᱟ ᱱᱮᱛᱟᱨ ᱫᱚ ᱟᱞᱮ ᱚᱱᱛᱮᱧ ᱧᱮᱞ ᱮᱫᱟ ᱰᱟᱦᱟᱨ ᱥᱟᱭᱤᱰ ᱥᱟᱭᱤᱰ ᱛᱮ ᱥᱮ ᱫᱷᱟᱨᱮ ᱫᱷᱟᱨᱮ ᱛᱮ ᱱᱚᱝᱠᱟ ᱫᱟᱨᱮ ᱠᱚᱠᱚ ᱨᱚᱦᱚᱭ ᱮᱫᱟ ᱚᱱᱟ ᱵᱷᱟᱜᱮ ᱜᱮ ᱵᱩᱡᱷᱟᱹᱜ ᱠᱟᱱᱟ ᱾ ᱱᱚᱣᱟ ᱦᱚᱲ ᱠᱚ ᱥᱚᱪᱮᱛᱚᱱᱚᱜ ᱠᱟᱱᱟ ᱡᱟ ᱛᱮ ᱫᱟᱜ ᱫᱟᱨᱮ ᱵᱟᱠᱚ ᱮᱢᱟᱜ ᱢᱟ ᱦᱮᱸ ᱜᱚᱝᱠᱮ ᱞᱟᱹᱭ ᱢᱮ ᱾
ᱟᱨ ᱱᱚᱜ-ᱚᱭ ᱡᱮ ᱰᱟᱦᱟᱨ ᱫᱷᱟᱨᱮ ᱫᱷᱟᱨᱮ ᱛᱮ ᱫᱟᱨᱮ ᱠᱚᱵᱚᱱ ᱨᱚᱦᱚᱭᱮᱫᱟ ᱦᱚᱜ-ᱱᱟ ᱠᱚᱫᱚ
ᱤᱧᱟᱹᱜ ᱡᱩᱠᱛᱤ ᱛᱤᱧ ᱞᱟᱹᱭᱟ ᱡᱮ ᱚᱱᱟ ᱦᱚᱨ ᱫᱷᱟᱨᱮ ᱫᱷᱟᱨᱮ ᱫᱚᱦᱚᱭ ᱫᱚ ᱵᱟᱝ ᱠᱟᱱ ᱛᱟᱵᱚᱱᱟ ᱪᱮᱫᱟᱜ ᱵᱟᱝᱢᱟ ᱦᱚᱨ ᱨᱮ ᱦᱤᱡᱩᱜ ᱾ ᱢᱤᱫ ᱛᱮᱫᱚ ᱥᱩᱵᱤᱫᱷᱟᱜ ᱠᱟᱱ ᱛᱟᱵᱚᱱᱟ ᱟᱨ ᱢᱤᱫᱮᱫᱚ ᱚᱥᱩᱵᱤᱫᱟ ᱡᱮᱢᱚᱱ ᱦᱚᱨ ᱫᱷᱟᱨᱮ ᱫᱷᱟᱨᱮ ᱛᱮ ᱫᱟᱨᱮ ᱵᱚᱱ ᱨᱚᱦᱚᱭ ᱚᱱᱟ ᱫᱚ ᱦᱚᱭ ᱫᱟᱜ ᱫᱤᱱ ᱫᱚ ᱚᱱᱠᱟ ᱦᱚᱨ ᱦᱚᱨ ᱛᱮᱢ ᱪᱟᱞᱟᱜᱼᱟ ᱟᱢᱫᱢ ᱞᱟᱹᱭᱼᱟ ᱦᱚᱨ᱾ ᱠᱟᱱᱟ ᱛᱚ ᱟᱫᱚ ᱚᱱᱟ ᱡᱟᱦᱟᱸ ᱦᱚᱨ ᱫᱷᱟᱨᱮ ᱫᱟᱨᱮᱢ ᱨᱚᱦᱚᱭ ᱟᱠᱟᱜᱼᱟ ᱚᱱᱟ ᱛᱚ ᱦᱚᱭ ᱫᱟᱜ ᱜᱷᱟᱹᱲᱤᱡ ᱫᱚ ᱦᱭᱛ ᱨᱟᱹᱯᱩᱫ ᱧᱩ ᱫᱟᱲᱮᱭᱟᱜᱼᱟ ᱦᱮᱸ
ᱦᱳᱭ
ᱦᱚᱜᱼᱚᱭ ᱱᱚᱣᱟ ᱢᱤᱫᱴᱟᱝ ᱚᱥᱩᱵᱤᱫᱟ ᱟᱨ ᱥᱩᱵᱤᱫᱷᱟ ᱫᱚ ᱢᱤᱫᱴᱟᱝ ᱫᱚ ᱱᱚᱜᱼᱚᱭ ᱡᱮᱢᱚᱱ ᱥᱤᱛᱩᱝ ᱨᱮ ᱪᱟᱞᱟᱜ ᱡᱟᱦᱟᱸᱥᱮᱫ ᱦᱤᱡᱩᱜ ᱟᱢ ᱪᱟᱞᱟᱜ ᱟᱢ ᱚᱱᱟ ᱫᱚ ᱫᱟᱨᱮ ᱵᱩᱴᱟᱹᱨᱮᱢ ᱩᱢᱩᱞᱚᱜᱼᱟ ᱚᱱᱟ ᱥᱮᱫ ᱛᱮᱦᱚᱸ ᱱᱚᱣᱟ ᱫᱚ ᱱᱟᱯᱟᱭᱤᱧ ᱞᱟᱹᱭ ᱮᱫᱟ ᱟᱨ ᱠᱷᱟᱱ ᱫᱚ ᱚᱱᱟ ᱫᱚ ᱦᱚᱭ ᱫᱟᱜ ᱫᱤᱱ ᱫᱚ ᱟᱹᱰᱤ ᱜᱮ ᱥᱳᱢᱚᱥᱥᱟ ᱦᱩᱭᱩᱜ ᱛᱟᱵᱚᱱᱟ ᱡᱮ ᱚᱱᱠᱟ ᱦᱚᱨ ᱦᱚᱨ ᱛᱮ ᱪᱟᱞᱟᱣ᱾ ᱦᱮᱸ ᱟᱨ ᱱᱮᱛᱟᱨ ᱫᱚ ᱟᱹᱰᱤ ᱡᱳᱨ ᱜᱮ ᱦᱚᱭ ᱫᱟᱜ ᱠᱚ ᱦᱮᱡ ᱜᱚᱫᱚᱜ ᱠᱟᱱᱟ
ᱦᱮᱸ ᱤᱧ ᱦᱚᱧ ᱞᱟᱹᱭᱟ ᱱᱚᱣᱟ ᱟᱢ ᱡᱚᱥᱷᱟᱛ ᱠᱟᱛᱷᱟᱢ ᱞᱟᱹᱭ ᱠᱟᱫᱟ ᱱᱚᱝᱠᱟ ᱢᱮᱱᱠᱷᱟᱱ ᱟᱞᱮ ᱱᱚᱛᱮ ᱫᱚ ᱦᱚᱜᱭ ᱫᱟᱜ ᱠᱚᱫᱚ ᱦᱤᱡᱩᱜ ᱜᱮᱭᱟ ᱢᱮᱱᱠᱷᱟᱱ ᱟᱞᱮ ᱱᱟᱛᱮ ᱵᱤᱨ ᱠᱚ ᱫᱟᱨᱮ ᱱᱟᱹᱲᱤ ᱟᱹᱰᱤ ᱡᱟᱹᱥᱛᱤ ᱜᱮ ᱢᱮᱱᱟᱜᱼᱟ ᱚᱱᱟ ᱠᱷᱟᱹᱛᱤᱨ ᱚᱱᱟ ᱡᱟᱦᱟᱸ ᱦᱚᱭ ᱫᱟᱜ ᱦᱤᱡᱩᱜᱼᱟ ᱚᱱᱟ ᱦᱚᱭ ᱫᱟᱜ ᱫᱚ ᱩᱱᱟᱹᱜ ᱢᱟᱨᱟᱝ ᱮᱴᱠᱮᱴᱚᱬᱮ ᱫᱚ ᱵᱟᱭ ᱵᱟᱭ ᱵᱟᱭ ᱯᱨᱚᱵᱵᱽ ᱵᱟᱭ ᱜᱤᱰᱤ ᱥᱮ ᱩᱱᱟᱜ ᱚᱱᱟ ᱫᱟᱨᱮ ᱠᱚ ᱩᱱᱟᱹᱜ ᱡᱟᱹᱥᱛᱤ ᱵᱟᱭ ᱵᱟᱭ ᱩᱞᱴᱚᱜᱼᱟ ᱥᱮ ᱵᱟᱭ ᱧᱩᱨᱩᱜᱼᱟ
ᱟᱞᱮ ᱱᱚᱛᱮ ᱫᱚ ᱚᱱᱠᱟ ᱦᱚᱭ ᱫᱟᱜ ᱫᱤᱱ ᱫᱚ ᱫᱟᱨᱮ ᱠᱚᱫᱚ ᱟᱹᱰᱤ ᱡᱟᱹᱥᱛᱤ ᱜᱮ ᱧᱩᱨᱦᱩᱜᱼᱟ ᱟᱨ ᱟᱞᱮ ᱥᱮᱫ ᱫᱚ ᱚᱱᱠᱟ ᱞᱮᱠᱟ ᱫᱟᱨᱮᱜᱮ ᱨᱟᱹᱯᱩᱫᱚᱜ ᱞᱮᱠᱟᱱᱟᱜ ᱜᱮ ᱱᱟᱥᱮᱱᱟᱜ ᱦᱚᱭ ᱞᱮᱠᱷᱟᱱ ᱜᱮ ᱡᱳᱨ ᱨᱮ ᱦᱚᱭ ᱞᱮᱠᱷᱟᱱ ᱜᱮ ᱨᱟᱹᱯᱩᱫ ᱮᱱ ᱜᱮ ᱦᱚᱸᱜᱼ ᱱᱚᱝᱠᱟ ᱦᱚᱸ ᱧᱮᱞᱚᱜᱚᱜ ᱠᱟᱱᱟ ᱟᱨ ᱪᱮ ᱚᱱᱟ ᱠᱷᱟᱹᱛᱤᱨ ᱛᱮ ᱤᱧ ᱫᱩᱧ ᱞᱟᱹᱭᱟ ᱦᱚᱨ ᱫᱷᱟᱨᱮ ᱨᱮᱫᱚ ᱨᱚᱦᱚᱭ ᱨᱮᱦᱚᱸ ᱵᱚᱱ ᱯᱷᱟᱨᱟᱠ ᱨᱮᱵᱚᱱ ᱨᱚᱦᱚᱭ ᱢᱟ ᱦᱚᱨ ᱠᱷᱚᱱᱟᱜ ᱡᱟᱛᱮ ᱦᱚᱨ ᱨᱮ ᱟᱞᱚ ᱩᱢᱩᱞᱚᱜ ᱢᱟ ᱦᱚᱨ ᱨᱮ ᱩᱢᱩᱞ ᱯᱟᱲᱟᱣ ᱞᱮᱠᱷᱟᱡ ᱜᱮ ᱛᱟᱦᱚᱞᱮ ᱚᱱᱟ ᱫᱟᱨᱮ ᱫᱚ ᱦᱚᱭ ᱫᱟᱜ ᱜᱷᱟᱹᱲᱤ ᱫᱚ ᱚᱸᱰᱮ ᱦᱚᱨ ᱨᱮᱜᱮ ᱧᱩᱨᱩᱜᱼᱟ ᱦᱮᱸ ᱥᱮ
ᱦᱳᱭ ᱦᱳᱭ ᱚᱱᱟᱜᱤᱧ ᱞᱟᱹᱭᱟ
ᱦᱮᱸ ᱵᱟᱠᱷᱟᱱ ᱫᱚ ᱚᱱᱠᱟ ᱦᱚᱭᱛᱚ ᱟᱢ ᱫᱚ ᱵᱟᱢ ᱵᱩᱡ ᱫᱟᱲᱮᱭᱟᱜᱼᱟ ᱟᱢᱫᱚ ᱚᱱᱟᱜᱮᱢ ᱞᱟᱹᱭ ᱡᱮ ᱤᱧ ᱦᱚᱜᱼᱚᱭ ᱛᱚ ᱟᱫ ᱦᱚᱭ ᱫᱟᱜ ᱦᱤᱡᱩᱜ ᱠᱷᱟᱱ ᱟᱨᱚ ᱥᱟᱭᱠᱮᱞ ᱛᱮᱢ ᱪᱟᱞᱟᱜ ᱠᱷᱟᱱ ᱟᱨᱚ ᱡᱳᱨ ᱧᱚᱜ ᱮᱢ ᱪᱟᱞᱟᱜᱼᱟ ᱢᱮᱱᱠᱷᱟᱱ ᱞᱟᱦᱟᱨᱮ ᱫᱟᱨᱮ ᱟᱪᱠᱟᱜᱮ ᱨᱟᱹᱯᱩᱫ ᱧᱩᱨᱢ ᱠᱷᱟᱱ ᱛᱚᱠᱷᱚᱱ ᱫᱚ ᱟᱢ ᱦᱚᱲᱢᱚ ᱨᱮᱜᱮ ᱧᱩᱨ ᱟᱢᱟ᱾ ᱟᱨ ᱦᱚᱭ ᱫᱟᱜ ᱛᱮ ᱵᱟᱝᱢᱟ ᱡᱟᱦᱟᱱᱟᱜ ᱮᱢ ᱪᱤᱠᱟᱹ ᱫᱟᱲᱮᱭᱟᱜᱼᱟ ᱥᱮ᱾ ᱛᱮ ᱛᱚᱠᱷᱚᱱ ᱟᱨ ᱚᱠᱟᱥᱮᱫ ᱜᱮ ᱵᱟᱢ ᱪᱟᱞᱟᱣ ᱫᱟᱲᱮᱭᱟᱜᱼᱟ᱾ ᱦᱩ ᱦᱚᱸᱜ ᱱᱚᱜ-ᱚ ᱱᱚᱝᱠᱟ ᱧᱮᱞᱚᱜᱚᱜ ᱠᱟᱱᱟᱹᱧ ᱧᱮᱞ ᱫᱟ᱾
ᱟᱪᱪᱷᱟ ᱟᱢ ᱡᱟᱦᱟᱱᱟᱜ ᱞᱟᱹᱭ ᱛᱟᱞᱟᱝ ᱢᱮ?